ᱦᱮᱞᱳ ᱦᱮᱞᱳ
ᱦᱮᱸ ᱡᱚᱦᱟᱨ ᱜᱮ ᱫᱟᱫᱩ
ᱟᱸᱡᱚᱢᱚᱜ ᱠᱟᱱᱟ ᱥᱮ
ᱦᱮᱸ ᱦᱮᱸ ᱡᱚᱦᱟᱨ ᱜᱮ ᱫᱟᱫᱩ
ᱡᱚᱦᱟᱨ ᱜᱮ ᱡᱚᱦᱟᱨ ᱜᱮ
ᱛᱟᱦᱚᱞᱮ ᱫᱟᱫᱩ ᱪᱮᱫ ᱠᱚᱢ ᱪᱤᱠᱟᱹ ᱵᱟᱲᱟᱭᱮᱫᱟ
ᱪᱤᱠᱟᱹ ᱵᱟᱝ ᱱᱚᱜᱼᱚᱭ ᱛᱚ ᱢᱮᱨᱚᱢ ᱱᱤᱛᱳ ᱪᱟᱥ ᱦᱩᱭ ᱠᱟᱱᱟ ᱪᱮᱫ ᱤᱧ ᱞᱟᱹᱭᱟ
ᱚ ᱦᱮᱸ ᱛᱚ ᱚᱱᱟᱜᱮ ᱫᱟᱫᱩ ᱤᱧ ᱦᱚᱸ ᱱᱚᱜ-ᱚᱭ ᱛᱚ ᱥᱩᱠᱨᱤ ᱜᱩᱯᱤᱧ ᱦᱮᱡ ᱟᱠᱟᱱᱟ
ᱱᱤᱛᱚᱜ
ᱦᱮᱸ ᱱᱤᱛᱚᱜ ᱜᱮ ᱥᱩᱠᱨᱤ ᱜᱚᱯᱤ ᱦᱮᱡ ᱠᱟᱱᱟᱧ ᱱᱤᱛᱚᱜ ᱜᱮ ᱟᱹᱭᱩᱵ ᱵᱮᱲᱟ ᱜᱮᱛᱚ ᱥᱩᱠᱨᱤ ᱫᱚ ᱡᱚᱢᱟᱜ ᱦᱚᱸᱠᱚ ᱧᱟᱢᱟ
ᱦᱮᱸ ᱮᱫᱚᱢ ᱜᱮ ᱮᱠᱫᱚᱢ ᱜᱮ
ᱦᱮᱸ ᱦᱮᱸ ᱵᱷᱳᱨ ᱛᱮᱫᱚ ᱦᱟᱸᱜ ᱮᱴᱟᱜ ᱥᱩᱠᱨᱤ ᱦᱮᱡ ᱠᱟᱛᱮ ᱠᱚ ᱡᱚᱢᱟ ᱦᱟᱸᱜ ᱡᱚᱢᱟᱜ ᱠᱚ
ᱦᱳᱭ
ᱛᱟᱦᱚᱞᱮ ᱫᱟᱫᱩ ᱛᱟᱦᱚᱞᱮ ᱪᱮᱞᱮ ᱠᱚᱢ ᱪᱟᱥ ᱟᱠᱟᱫ ᱠᱚᱣᱟ
ᱱᱤᱛᱚᱜ ᱤᱧ ᱨᱮ ᱢᱮᱱᱟᱜ ᱠᱚᱣᱟ ᱢᱮᱨᱚᱢ ᱢᱮᱱᱟᱜ ᱠᱚᱣᱟ ᱯᱚᱱᱨᱳᱴᱤ ᱟᱨ ᱵᱷᱤᱲᱤ ᱢᱮᱱᱟᱜ ᱠᱚᱛᱤᱧᱟᱹ ᱥᱟᱛᱴᱤ ᱟᱨ ᱥᱟᱶᱛᱮ ᱢᱮᱱᱟᱜ ᱠᱚᱛᱤᱧᱟᱹ ᱜᱟᱹᱭ ᱵᱟᱨᱭᱟ ᱢᱮᱱᱟᱜ ᱠᱤᱱᱟ ᱟᱨ ᱰᱟᱝᱨᱟ ᱢᱮᱱᱟᱜ ᱚᱠᱟ ᱩᱱᱠᱩ ᱫᱷᱟᱹᱨ ᱜᱮ ᱢᱮᱱᱟᱜ ᱠᱚᱣᱟ
ᱤᱧ ᱫᱚ ᱫᱟᱫᱩ ᱵᱮᱥᱤ ᱫᱚ ᱡᱤᱱᱤᱥ ᱫᱚ ᱵᱟᱹᱧ ᱪᱟᱥ ᱟᱠᱟᱫ ᱠᱚᱣᱟ ᱤᱧ ᱫᱚ ᱩᱸᱴᱷ ᱯᱮᱭᱟ ᱛᱟᱨᱯᱚᱨᱮ ᱥᱟᱫᱚᱢ ᱵᱟᱨᱭᱟ ᱛᱟᱨᱯᱚᱨᱮ ᱜᱷᱚᱲᱟ ᱯᱮᱭᱟ ᱛᱟᱨᱯᱚᱨᱮ ᱡᱤᱨᱟᱯ ᱟᱴᱴᱤ ᱟᱨ ᱟᱨ ᱩᱱᱠᱩ ᱜᱩᱰᱩ ᱜᱩᱰᱩ ᱢᱚᱸᱬᱮ ᱜᱚᱴᱟᱝ ᱜᱟᱱᱤᱧ ᱪᱟᱥ ᱟᱠᱟᱫ ᱠᱚᱣᱟ
ᱵᱟ ᱵᱟ ᱵᱟ ᱵᱟ ᱜᱚᱲᱚᱢ ᱠᱚᱲᱟ ᱛᱟᱦᱚᱞᱮ ᱫᱚᱢᱮᱢ ᱪᱟᱥᱮᱫ ᱠᱚᱫᱚ ᱟᱡᱠᱟᱞ ᱫᱚ ᱦᱮᱸ
ᱫᱟᱫᱩ ᱫᱚᱢᱮᱜᱮᱤᱧ ᱪᱟᱥ ᱮᱫ ᱠᱚᱣᱟ ᱛᱟᱯᱚᱨᱮ ᱚᱱᱟᱜᱮ ᱜᱩᱰᱩ ᱦᱚᱯᱚᱱ ᱠᱟᱱᱟ ᱠᱚ ᱦᱚᱞᱟᱢᱟᱫᱷᱮᱨ ᱯᱮᱭᱟ ᱜᱟᱱ ᱟᱫᱚ ᱩᱱᱠᱩ ᱜᱮ ᱦᱟᱸᱜ ᱩᱱᱠᱩ ᱜᱮ ᱦᱟᱸ
ᱛᱟᱦᱚᱞᱮᱧ ᱞᱟᱹᱭᱮᱫ ᱛᱟᱦᱮᱸᱫ ᱫᱚ ᱡᱟᱦᱟᱸ ᱯᱮᱭᱟ ᱟᱢᱨᱮᱱ ᱥᱟᱫᱚᱢ ᱢᱮᱱᱟᱜ ᱠᱚᱣᱟ ᱦᱮᱸ ᱥᱮ ᱚᱱᱟ ᱛ ᱨᱮ ᱤᱧ ᱵᱟᱨᱭᱟ ᱥᱟᱫᱚᱢ ᱤᱧ ᱦᱟᱛᱟᱣ ᱠᱤᱱᱟᱹ ᱟᱨ ᱩᱴ ᱤᱧ ᱵᱟᱨᱭᱟ ᱞᱟᱜᱟᱣᱤᱧ ᱠᱮᱭᱟ ᱟᱨ ᱡᱤᱨᱟᱯ ᱢᱚᱸᱬᱮ ᱜᱚᱴᱟᱝ ᱞᱟᱜᱟᱣᱤᱧ ᱠᱮᱭᱟ ᱟᱨ ᱦᱟᱛᱤ ᱡᱩᱫᱤᱢ ᱵᱮᱵᱚᱥᱛᱷᱟ ᱫᱟᱲᱮᱭ ᱟᱹᱧᱟᱹ ᱛᱟᱦᱚᱞᱮ ᱟᱹᱰᱤ ᱱᱟᱯᱟᱭ ᱠᱚᱜ ᱫᱚ ᱟᱫᱚ
ᱦᱮᱸ ᱟᱫᱚ ᱟᱫᱚ ᱦᱟᱛᱤ ᱠᱚᱫᱚ ᱵᱟᱹᱧ ᱪᱟᱥ ᱠᱟᱫ ᱠᱚᱣᱟ ᱛᱚ ᱛᱟᱞᱦᱮ ᱧᱮᱞ ᱠᱚ ᱦᱳᱭᱳᱜᱼᱟ ᱛᱟᱦᱚᱞᱮ ᱟᱢ ᱞᱟᱜᱤᱫ ᱵᱮᱵᱚᱥᱛᱟ ᱠᱚ ᱦᱳᱭᱳᱜᱼᱟ ᱫᱟᱫᱩ
ᱦᱮᱸ ᱠᱟᱨᱚᱱ ᱢᱮᱫᱴᱮᱱ ᱱᱚᱰᱮ ᱤᱧᱨᱮᱱ ᱜᱚᱲᱚᱢ ᱠᱚᱲᱟ ᱢᱮᱱᱟᱭᱟ ᱩᱱ ᱩᱱᱤᱜᱮ ᱛᱟᱞᱦᱮ ᱵᱟ ᱵᱟᱯᱞᱟ ᱞᱟᱹᱭᱫᱟᱭ ᱛᱟᱞᱦᱮ ᱤᱧ ᱞᱟᱹᱭᱮᱫᱟᱭ ᱛᱟᱞᱦᱮ ᱠᱟᱴᱤᱡ ᱫᱷᱩᱢᱫᱷᱟᱢ ᱧᱚᱜ ᱤᱧ ᱵᱟᱯᱞᱟ ᱦᱚᱪᱚᱭᱮᱭᱟ ᱛᱟᱞᱦᱮ ᱚᱱᱟᱜᱮ ᱠᱟᱴᱤᱡ ᱦᱮᱸ ᱦᱮᱸ ᱟᱨ ᱡᱟᱦᱟᱸᱭ ᱵᱟᱹ ᱵᱟᱹᱨᱭᱟᱹᱛ ᱠᱚᱲᱟ ᱠᱚ ᱪᱟᱞᱟᱜᱼᱟ ᱥᱮ ᱛᱟᱞᱦᱮ ᱩᱱᱠᱩ ᱞᱟᱹᱜᱤᱫ ᱟᱨ ᱡᱟᱹᱥᱛᱤ ᱠᱟᱭᱛᱮ ᱥᱟᱫᱚᱢ ᱫᱚᱨᱠᱟᱨᱚᱜ ᱠᱟᱱᱟ ᱠᱚᱢ ᱠᱚᱨᱮ ᱢᱤᱫ ᱥᱟᱭ ᱜᱟᱱ
ᱜᱮᱭᱟ ᱛᱮᱦᱮ ᱵᱮᱵᱚᱥᱛᱷᱟ ᱦᱳᱭᱳᱜᱼᱟ ᱛᱟᱦᱚᱞᱮ ᱫᱟᱫᱩ ᱟᱢ ᱞᱟᱹᱜᱤᱫ ᱛᱚ ᱵᱮᱵᱚᱥᱛᱷᱟ ᱜᱮ ᱫᱚᱨᱠᱟᱨ
ᱦᱳᱭ
ᱦᱳᱭ ᱛᱟᱦᱞᱮ ᱫᱟᱫᱩ ᱢᱟᱢᱟ ᱟᱭᱳ ᱫᱚ ᱪᱮᱫ ᱮ ᱪᱤᱠᱟᱹᱭ ᱫᱟᱭ
ᱢᱟᱢᱟᱭᱳ ᱫᱚ ᱪᱮᱫ ᱮᱢ ᱞᱟᱹᱭᱟ ᱵᱩᱲᱦᱤ ᱦᱚᱲ ᱫᱩᱲᱩᱵ ᱟᱠᱟᱱᱟᱭ ᱟᱨ ᱢᱤᱫᱴᱮᱱ ᱟᱹᱜᱩᱧ ᱞᱟᱹᱭᱫᱟ ᱢᱟᱱᱮ ᱟᱫᱚ ᱵᱟᱝᱠᱚ ᱨᱮᱵᱮᱱᱚᱜ ᱠᱟᱱᱟ
ᱦᱮᱸᱛᱚ ᱦᱮᱸ ᱦᱮᱸ ᱚ
ᱤᱧᱟᱹᱜ ᱵᱚᱭᱮᱥ ᱠᱚ ᱠᱚᱭᱚᱜ ᱛᱤᱧ ᱠᱟᱱᱟ ᱢᱮᱱᱠᱷᱟᱱ ᱪᱮᱫ ᱤᱧ ᱞᱟᱹᱭᱟ ᱤᱧ ᱫᱚ ᱵᱚᱭᱮᱥ ᱠᱚᱫᱚ ᱟᱹᱣᱨᱤᱛᱤᱧᱟ ᱛᱚ ᱚᱱᱠᱟ ᱫᱚ ᱟᱫᱚ ᱢᱟᱢᱟ ᱟᱭᱩ ᱴᱟᱜ ᱜᱮ ᱵᱟᱹᱲᱛᱤ ᱧᱚᱜ ᱜᱮ ᱵᱚᱭᱮᱥ ᱧᱚᱜ ᱱᱟᱭ ᱟᱹᱰᱤ ᱞᱚᱜᱚᱱ ᱞᱚᱜᱚᱱ ᱜᱮ ᱚᱱᱟ ᱠᱷᱟᱛᱤᱨᱤᱧ ᱞᱮᱫᱟ ᱟᱨᱚ ᱴᱮᱱ ᱟᱹᱜᱩ ᱟᱨ ᱩᱱᱤ ᱜᱚᱲᱚᱢ ᱠᱚᱲᱟ ᱵᱟᱯᱞᱟ ᱦᱚᱸᱭ ᱥᱮᱴᱮᱨ ᱦᱩᱭᱩᱜ ᱠᱟᱱ ᱛᱟᱭᱟ ᱟᱥᱟᱲ ᱵᱚᱸᱜᱟ
ᱦᱮᱸ ᱦᱮᱸ ᱛᱟᱦᱚᱞᱮ ᱫᱟᱫᱩ ᱛᱟᱦᱚᱞᱮ ᱪᱮᱫ ᱠᱚ ᱫᱟᱠᱟ ᱠᱚ ᱤᱥᱤᱱ ᱵᱟᱲᱟ ᱦᱩᱭᱱᱟᱥᱮ ᱟᱹᱣᱨᱤ
ᱫᱟᱠᱟ ᱠᱚ ᱤᱥᱤᱱ ᱵᱟᱲᱟ ᱦᱩᱭ ᱠᱟᱱᱟ ᱱᱚᱜᱼᱚᱭ ᱡᱚᱢ ᱵᱟᱲᱟ ᱠᱟᱛᱮ ᱱᱚᱛᱮᱨᱮ ᱫᱩᱲᱩᱵ ᱦᱩᱭ ᱠᱟᱱᱟ
ᱫᱟᱫᱩ ᱪᱮᱫ ᱯᱮ ᱩᱛᱩ ᱞᱮᱫᱟ
ᱩᱛᱩ ᱦᱳᱭ ᱞᱮᱱᱟ ᱛᱮᱦᱤᱧ ᱫᱚ ᱟᱜᱩ ᱞᱫᱟᱭ ᱜᱚᱲᱚᱢ ᱠᱚᱲᱟ ᱚᱱᱛᱮ ᱠᱷᱚᱱ ᱜᱮ ᱛᱟᱹᱨᱩᱵᱽ ᱡᱤᱞ
ᱚ ᱦᱮᱸ ᱟᱹᱰᱤ ᱵᱷᱟᱜᱤ ᱯᱮ ᱩᱛᱩ ᱟᱠᱟᱫ ᱫᱚ ᱫᱟᱫᱩ
ᱦᱮᱸ ᱵᱟᱱᱟ ᱜᱚᱡᱮ ᱪᱟᱞᱟᱣ ᱞᱮᱱᱟ ᱟᱫᱚ ᱡᱟᱦᱟᱸ ᱟᱡ ᱥᱚᱴᱠᱟᱭ ᱚᱰᱟᱣ ᱞᱮᱫᱟ ᱥᱮ ᱟᱫᱚ ᱛᱟᱹᱨᱩᱵ ᱡᱷᱟᱹᱞᱤᱭᱟᱠᱟᱱ ᱛᱟᱦᱮᱸᱫ ᱟᱫᱚ ᱚᱱᱛᱮ ᱨᱮᱜᱮ ᱟᱹᱜᱩ ᱠᱮᱫᱮᱭᱟ ᱛᱟᱞᱦᱮ ᱟᱨ ᱡᱟᱦᱟᱸ ᱛᱤᱱᱟᱹᱜ ᱵᱟᱹᱲᱛᱤ ᱞᱮᱱᱟ ᱡᱤᱞ ᱠᱚ ᱟᱫᱚ ᱚᱱᱟᱜᱮ ᱟᱛᱩ ᱦᱚᱲ ᱠᱟᱹᱴᱤᱡ ᱦᱟᱹᱴᱤᱧ ᱵᱟᱲᱟᱣᱟᱫ ᱠᱚᱣᱟᱭ ᱠᱟᱹᱴᱤᱡ ᱟᱹᱷᱨᱤᱧ ᱠᱮᱫᱟᱭ ᱟᱨ ᱚᱲᱟᱜ ᱞᱟᱜᱤᱫ ᱟᱜᱩ ᱠᱮᱫᱟᱭ
ᱦᱮᱸ ᱱᱚᱜᱼᱚᱭ ᱛᱚ ᱟᱞᱮ ᱫᱚ ᱟᱞᱮ ᱫᱚ ᱱᱚᱜᱚᱭ ᱫᱟᱠᱟ ᱞᱮ ᱡᱚᱢ ᱞᱟᱜᱤᱫ ᱟᱞᱮ ᱱᱚᱜᱼᱚᱭ ᱛᱚ ᱱᱤᱛᱚᱜ ᱨᱟᱱᱤᱝ ᱪᱟᱞᱟᱜ ᱠᱟᱱᱟ ᱩᱛᱩ ᱠᱚ ᱩᱛᱩ ᱠᱚᱠᱚ ᱤᱥᱤᱱ ᱫᱟᱠᱚ ᱱᱚᱸᱜᱼᱚᱭ ᱤᱭᱟᱹᱞᱮ ᱨᱤᱫ ᱠᱟᱜ ᱠᱚᱣᱟ ᱪᱩᱴᱭᱟᱹ ᱨᱤᱫ
ᱚ
ᱚᱱᱟᱜᱮ ᱪᱩᱹᱴᱤᱭᱟ ᱛᱤᱨᱮᱠᱚ ᱛᱤᱨᱮᱠᱚ ᱨᱤᱫ ᱮᱫ ᱠᱚᱣᱟ ᱦᱟᱸᱜ
ᱟᱪᱪᱷᱟ ᱟᱪᱪᱷᱟ
ᱛᱟᱦᱚᱞᱮ ᱫᱟᱫᱩ ᱪᱩᱴᱤᱭᱟᱹ ᱪᱩᱴᱤᱭᱟᱹ ᱨᱤᱫ ᱠᱚᱫᱚᱢ ᱫᱟᱫᱩᱢ ᱡᱚᱢ ᱜᱮᱭᱟ ᱥᱮ ᱵᱟᱝ
ᱡᱚᱢ ᱡᱚᱢ ᱪᱮᱫᱟᱜ ᱵᱟᱝ ᱟᱯᱮ ᱜᱚᱲᱚᱢ ᱠᱚ ᱠᱚᱲᱟ ᱠᱚᱣᱟᱜ ᱡᱩᱫᱤ ᱵᱟᱹᱧ ᱡᱚᱢᱟ ᱚᱠᱚᱭᱟᱜᱧ ᱡᱚᱢᱟ ᱢᱟᱥᱮ ᱞᱟᱹᱭ ᱢᱮ
ᱚᱱᱟ ᱜᱮ ᱨᱤᱫ ᱮᱫ ᱠᱚᱣᱟ ᱠᱚ ᱪᱩᱴᱭᱟᱹ ᱠᱚ ᱦᱟᱸᱜ ᱪᱩᱴᱭᱟᱹ ᱦᱟᱢᱟᱞ ᱫᱤᱥᱛᱟᱛᱮ ᱞᱟᱦᱟ ᱠᱚ ᱜᱮᱡᱮᱨ ᱠᱮᱫ ᱠᱚᱣᱟ ᱛᱟᱨᱯᱚᱨᱮ ᱟᱫᱚ ᱨᱤᱫ ᱮ ᱠᱚᱣᱟ ᱦᱟᱢᱟᱞ ᱫᱤᱥᱛᱟᱛᱮ ᱯᱩᱨᱟᱹ ᱫᱚ ᱵᱟᱠᱚ ᱜᱮᱡᱮᱨᱚᱜᱼᱟ ᱛᱚ
ᱦᱮᱸ ᱮᱠᱫᱚᱢ ᱮᱠᱫᱚᱢ ᱛᱟᱦᱞᱮ ᱤᱧ ᱪᱮᱫ ᱤᱧ ᱞᱟᱹᱭᱟ ᱫᱟ ᱥᱟᱫᱚᱢ ᱛᱚᱢ ᱪᱟᱥ ᱟᱠᱟᱫ ᱠᱚ ᱥᱮ ᱦᱮᱸᱥᱮ
ᱦᱮᱸ ᱦᱮᱸ
ᱛᱟᱦᱚᱞᱮ ᱚᱱᱟᱧ ᱞᱟᱹᱭ ᱫᱟ ᱥᱟᱫᱚᱢ ᱡᱟᱦᱟᱸ ᱠᱷᱩᱨᱟᱹ ᱦᱮᱸᱥᱮ ᱚᱱᱟ ᱤᱧ ᱠᱟᱹᱴ ᱼᱼ ᱠᱟᱴᱤᱡ ᱫᱚᱦᱚᱧ ᱛᱟᱞᱟᱝ ᱢᱮ ᱵᱩᱡᱽ ᱫᱟᱢ ᱠᱟᱨᱚᱱ ᱚᱱᱟ ᱥᱟᱫᱚᱢ ᱠᱷᱩᱨᱟ. ᱫᱚ ᱟᱹᱰᱤ ᱫᱟᱢᱟᱱ ᱡᱤᱱᱤᱥᱛ ᱚᱱᱟ ᱫᱚ ᱟᱹᱰᱤ ᱵᱷᱟᱜᱤ ᱟᱹᱠᱷᱨᱤᱧ ᱥᱩᱫᱩᱢ ᱪᱟᱥᱮᱫ ᱠᱚᱣᱟ ᱢᱮᱱ ᱼᱼ ᱵᱟᱠᱷᱟᱡ ᱤᱧᱫᱚᱩᱧ ᱵᱟᱲᱟᱭ ᱜᱮᱭᱟ ᱛᱚ ᱫᱟᱢ ᱜᱮ ᱟᱨ ᱡᱟᱦᱟᱸ ᱡᱤᱨᱟᱯ ᱚᱱᱟ ᱦᱟᱨᱛᱟ ᱡᱩᱫᱤ ᱠᱚ ᱜᱩᱡᱩᱜ ᱠᱷᱟᱱ ᱛᱟᱦᱚᱞᱮ ᱦᱟᱨᱛᱟ ᱠᱟ. ᱴᱤᱡ ᱵᱮᱵᱚᱥᱛᱷᱟ ᱟᱹᱧᱟᱹ ᱚᱱᱟᱛᱮ ᱚᱲᱟᱜ ᱠᱟᱹᱴᱤᱡ ᱤᱧ ᱫᱟᱯ ᱛᱤᱧᱟᱹ ᱟᱨ ᱞᱟᱜᱟᱜᱼᱟ ᱡᱟᱦᱟᱸ ᱦᱟᱹᱛᱤᱭᱟᱜ ᱥᱩᱲ ᱦᱮᱸ ᱥᱮ ᱚᱱᱟ ᱚᱱᱟ ᱥᱩᱲ ᱵᱚᱦᱚᱜ ᱠᱷᱚᱱ ᱜᱮ ᱯᱩᱨᱟᱹ ᱤᱧᱟᱹᱜ ᱞᱟᱜᱟᱜ ᱛᱤᱧᱟᱹ ᱢᱟᱱᱮ ᱚᱲᱟᱜ ᱨᱮ ᱥᱟᱡᱟᱣ ᱠᱟᱛᱮᱤᱧ ᱫᱚᱦᱚ ᱠᱟᱜᱼᱟ
ᱦᱮᱸ ᱦᱮᱸ ᱛᱚ
ᱟᱨ ᱩᱱᱠᱩᱣᱟᱜ ᱫᱟᱛᱟ ᱛᱮ ᱤᱧ ᱜᱚᱜ ᱩᱱᱤ ᱡᱟᱦᱟᱸᱭ ᱢᱟᱢᱟᱭᱳ ᱢᱮᱱᱟᱭᱟ ᱩᱱᱤ ᱠᱟᱴᱤᱡ ᱥᱟᱝᱠᱷᱟᱧ ᱵᱮᱱᱟᱣ ᱠᱮᱭᱟ ᱤᱧ ᱱᱤᱡᱮᱛᱮᱧ ᱵᱮᱱᱟᱣᱮ ᱠᱮᱭᱟ
ᱦᱩᱸ ᱴᱷᱤᱠ ᱜᱮᱭᱟ ᱛᱚᱵᱮ ᱪᱮᱫ ᱵᱮᱵᱚᱥᱛᱟ ᱟᱢᱟᱹᱧ
ᱦᱳᱭ ᱟᱨ ᱜᱩᱰᱩ ᱛᱤᱱᱟᱹᱜ ᱜᱟᱱ ᱢᱮᱱᱟᱜ ᱠᱚᱭᱟ ᱞᱟᱹᱭ ᱠᱮᱫᱟ
ᱜᱚᱰᱩ ᱢᱮᱱᱟᱜ ᱠᱚᱣᱟ ᱟᱴᱤ ᱱᱚᱴᱤ ᱜᱟᱱᱤᱧ ᱪᱟᱥ ᱟᱠᱟᱫ ᱠᱚᱣᱟ
ᱟᱨ ᱛᱟᱦᱚᱞᱮ ᱜᱩᱰᱩ ᱵᱟᱨᱭᱟ ᱜᱟᱱ ᱤᱢᱟᱹᱧ ᱢᱮ ᱦᱟᱸᱜ ᱚᱱᱟ ᱵᱷᱚᱡᱽ ᱤᱥᱤᱱ ᱞᱟᱹᱜᱤᱫ ᱛᱮ ᱟᱨ ᱵᱷᱚᱡᱽ ᱤᱥᱤ ᱤᱥᱤᱱᱛᱚᱢ ᱫᱟᱲᱮᱭᱟᱜ ᱜᱮᱭᱟ ᱥᱮ
ᱦᱮᱸ ᱫᱟᱲᱮᱭᱟᱜ ᱜᱤᱧ
ᱦᱳᱭ ᱛᱟᱦᱚᱞᱮ ᱟᱢ ᱟᱨ ᱵᱟᱨᱭᱟ ᱯᱮᱭᱟ ᱚᱱᱠᱟ ᱧᱮᱞ ᱠᱚᱢ ᱟᱨ ᱵᱤᱭᱟᱜ ᱜᱚᱲᱚᱢ ᱠᱚᱲᱟ ᱜᱟᱱ ᱛᱟᱦᱚᱞᱮ ᱩᱱᱠᱩ ᱦᱚᱸ ᱢᱤᱫ ᱥᱟᱶ ᱛᱮᱠᱯᱮ ᱦᱤᱡᱩᱜᱼᱟ ᱜᱟ
ᱴᱷᱤᱠ ᱜᱮᱭᱟ ᱴᱷᱤᱠ ᱜᱮᱭᱟ ᱟᱞᱮ ᱫᱚ ᱟᱞᱮ ᱜᱩᱰᱩ ᱤᱥᱤᱱ ᱫᱚ ᱵᱷᱟᱹᱜᱤ ᱜᱮᱞᱮ ᱵᱟᱲᱟᱭᱟ ᱜᱩᱰᱩ ᱡᱟᱦᱟᱸ ᱚᱱᱮ ᱞᱟᱫ ᱠᱚᱣᱟ ᱠᱚ ᱟᱨ ᱡᱟᱦᱟᱸ ᱠᱷᱤᱞᱤ ᱯᱚᱴᱟ ᱯᱮᱲᱟ ᱠᱚ ᱡᱚᱠᱷᱚᱱᱮᱢ ᱮᱢᱟ ᱠᱟᱣᱟ ᱡᱟ ᱥᱤᱵᱤᱞᱟ ᱵᱟᱝ ᱚᱱᱟ ᱠᱷᱤᱞᱤ ᱯᱚᱴᱟ
ᱦᱳᱭ ᱚᱱᱟ ᱛᱟᱦᱮᱸ ᱟᱨᱤᱧ ᱞᱟᱹᱭ ᱫᱟ ᱪᱮᱫ ᱚᱱᱟ ᱠᱷᱤᱞᱩ ᱯᱚᱴᱟ ᱥᱮ ᱵᱮᱥᱤᱫ ᱫᱚ ᱟᱞᱚ ᱯᱮ ᱥᱟᱯᱟᱭ ᱦᱮᱸᱥᱮ
ᱦᱩᱸ ᱦᱩᱸ ᱚᱱᱟ ᱫᱚ ᱵᱟᱝ ᱥᱟᱯᱷᱟ ᱨᱮᱜᱮᱱᱛᱚ ᱥᱤᱵᱤᱞᱟ
ᱦᱮᱸ ᱮᱠᱫᱚᱢ ᱜᱮ
ᱦᱮᱸ ᱛᱟᱨᱯᱚᱨᱮ ᱟᱨ ᱚᱱᱟ ᱪᱩᱯᱤᱛᱮ ᱡᱟᱦᱟᱸ ᱪᱩᱯᱤᱛᱮ ᱢᱤᱫᱴᱟᱝ ᱢᱤᱫᱴᱟᱝ ᱯᱮᱲᱟ ᱵᱚᱱ ᱮᱢᱟ ᱠᱚᱣᱟ ᱦᱮᱸᱥᱮ
ᱦᱮᱸ ᱦᱮᱸ ᱮᱠᱫᱚᱢ ᱮᱠᱫᱚᱢ ᱮᱠᱫᱚᱢ
ᱦᱮᱸ ᱪᱩᱯᱤ ᱫᱚ ᱫᱚᱢᱮ ᱥᱤᱵᱤᱞᱟ ᱥᱮ ᱪᱮᱫ ᱞᱟᱹᱭᱮ ᱫᱚᱠᱚ
ᱦᱮᱸ ᱚᱱᱟ ᱵᱩᱞᱩᱝ ᱟᱛᱮᱫ ᱜᱮ ᱚᱱᱟ ᱛᱚ ᱟᱹᱰᱤ ᱪᱮᱦᱮᱨᱟ ᱥᱩᱵᱤᱞᱟ᱾
ᱦᱮᱸ ᱦᱮᱸ ᱚᱱᱟ ᱜᱮᱛᱚ ᱛᱟᱦᱚᱞᱮ ᱟᱫᱚ ᱪᱮᱫ ᱤᱭᱟᱹ ᱦᱩᱭᱩᱜᱼᱟ ᱵᱮᱵᱚᱥᱛᱷᱟᱢ ᱦᱩᱭᱩᱜᱼᱟ᱾
ᱦᱳᱭ
ᱦᱳᱭ
ᱟᱨ ᱤᱧ ᱤᱧ ᱞᱟᱹᱭᱢᱮ ᱞᱟᱹᱭᱢᱮ ᱞᱟᱹᱭᱢᱮ
ᱛᱟᱦᱚᱞᱮ ᱫᱟᱫᱩ ᱛᱟᱦᱚᱞᱮ ᱟᱢ ᱫᱚ ᱛᱟᱦᱚᱞᱮ ᱡᱤᱞ ᱠᱚᱫᱚ ᱛᱟᱦᱞᱮ ᱪᱮᱫ ᱡᱤᱞ ᱠᱚᱢ ᱡᱚᱢ ᱜᱮᱭᱟ᱾
ᱤᱧ ᱛᱚ ᱥᱟᱱᱟᱢ ᱡᱤᱞᱜᱮ ᱪᱟᱞᱟᱜ ᱛᱟᱞᱮᱭᱟ ᱟᱞᱮᱭᱟᱜ ᱫᱚ ᱟᱫᱚ ᱡᱟᱦᱟᱸ ᱠᱚᱢ ᱪᱟᱥ ᱟᱠᱟᱫ ᱠᱚᱣᱟ ᱟᱫᱚ ᱚᱱᱟᱠᱩᱫᱚ ᱟᱞᱮᱥᱮᱫ ᱫᱚ ᱢᱟᱱᱮ ᱚᱱᱠᱟ ᱫᱚ ᱵᱟᱹᱱᱩᱜ ᱠᱚᱣᱟ ᱛᱚ ᱦᱟᱹᱵᱤᱡ ᱪᱟᱵᱟ ᱟᱠᱟᱱᱟ ᱛᱟᱞᱦᱮ ᱟᱞᱮ ᱥᱮᱫ ᱫᱚ ᱛᱟᱦᱚᱞᱮ ᱡᱟᱦᱟᱸᱭ ᱠᱚ ᱢᱮᱱᱟᱜ ᱠᱚᱣᱟ ᱟᱞᱮ ᱥᱮᱫ ᱫᱚ ᱩᱱᱠᱩᱧ ᱪᱟᱥ ᱟᱠᱟᱫ ᱠᱚᱣᱟ ᱱᱤᱛᱚᱜ ᱫᱚ ᱚᱱᱮ ᱚᱱᱠᱟ ᱵᱮᱯᱟᱨᱚᱜ ᱠᱟᱱᱟ᱾ ᱟᱫᱚ ᱜᱟᱹᱲᱤ ᱜᱷᱚᱲᱟ ᱠᱚᱦᱚᱸ ᱟᱞᱮ ᱫᱚ ᱢᱟᱱᱮ ᱥᱟᱺᱜᱤᱧ ᱧᱚᱜ ᱜᱮᱛᱟᱞᱮᱭᱟ ᱛᱚ ᱛᱟᱦᱚᱞᱮ ᱡᱟᱦᱟᱸ ᱥᱟᱫᱚᱢ ᱞᱟᱹᱭ ᱢᱮᱱᱟᱜ ᱠᱚᱛᱟᱢᱟ ᱛᱟᱦᱚᱞᱮ ᱩᱱᱠᱩ ᱜᱮᱧ ᱫᱚᱦᱚ ᱠᱟᱠᱚ ᱠᱮᱭᱟ᱾ ᱩᱱᱠᱩ ᱛᱮᱜᱮ ᱵᱟᱡᱟᱨ ᱠᱚ ᱪᱟᱞᱟᱣ ᱦᱩᱭ ᱠᱚᱜ-ᱟ, ᱥᱟᱺᱜᱤᱧ ᱧᱚᱜ ᱜᱮᱭᱟ ᱥᱮ
ᱦᱮᱸ ᱛᱚ ᱛᱟᱦᱚᱞᱮ ᱚᱱᱟ ᱜᱮ ᱛᱟᱦᱚᱞᱮ ᱥᱚᱵᱽᱡᱤ ᱪᱟᱥ ᱠᱚᱫᱚ ᱛᱟᱦᱚᱞᱮ ᱥᱚᱵᱽᱡᱤ ᱠᱚᱫᱚ ᱪᱮᱫ ᱠᱚᱢ ᱪᱟᱥ ᱜᱮᱭᱟ᱾ ᱦᱳᱲᱳ ᱠᱚ ᱥᱮ ᱦᱳᱲᱳ ᱠᱚᱫᱚ ᱵᱟᱢ ᱪᱟᱥ ᱜᱮᱭᱟ?
ᱦᱩᱲᱩ ᱛᱮᱜᱮᱧ ᱪᱟᱥᱟ ᱟᱨ ᱥᱚᱵᱽᱡᱤ ᱠᱚᱫᱚ ᱚᱱᱠᱟ ᱫᱚ ᱤᱧᱫᱚ ᱵᱟᱹᱧ ᱪᱟᱥ ᱜᱮᱭᱟ᱾ ᱛᱟᱦᱚᱞᱮ ᱤᱧᱫᱚ ᱩᱱᱠᱩ ᱢᱮ ᱢᱮᱨᱚᱢ ᱪᱟᱥ ᱦᱩᱭ ᱠᱟᱱᱟ ᱥᱮ ᱛᱟᱦᱚᱞᱮ ᱚᱱᱟ ᱠᱷᱟᱹᱛᱤᱨ ᱜᱮ
ᱦᱮᱸ ᱦᱮᱸ ᱦᱚ ᱦᱮᱸ ᱛᱚ ᱛᱟᱦᱚᱞᱮ ᱦᱳᱲᱩ ᱠᱚᱫᱚ ᱦᱩᱲᱩ ᱠᱚᱫᱚ ᱵᱤᱞᱤᱭ ᱮᱱᱟ ᱡᱟᱹᱱᱤᱡ
ᱦᱩᱸ ᱦᱩᱸ ᱦᱩᱸ ᱦᱚᱜ-ᱚᱭ ᱛᱚ ᱵᱤᱞᱤ ᱦᱮᱡ ᱠᱟᱱ ᱱᱤᱭᱟᱹ ᱵᱟᱨ ᱦᱚᱸᱜ-ᱚᱭ ᱤᱨ ᱦᱩᱭᱩᱜ-ᱟ ᱤᱨ ᱠᱟᱛᱮᱜ᱾ ᱟᱫᱚ ᱟᱨᱚ ᱚᱱᱟ ᱟᱥᱟᱲ ᱵᱚᱸᱜᱟ ᱞᱟᱹᱜᱤᱫ ᱛᱮ ᱛᱚᱞᱟᱭ ᱦᱩᱭᱩᱜ-ᱟ ᱟᱨᱚ ᱜᱤᱰᱤ ᱦᱩᱭᱩᱜ-ᱟ᱾
ᱛᱟᱦᱚᱞᱮ ᱟᱯᱮ ᱥᱮᱫ ᱫᱚ ᱛᱟᱦᱚᱞᱮ ᱪᱮᱫ ᱠᱚᱛᱮ ᱠᱚ ᱤᱨ ᱜᱮᱭᱟ᱾
ᱟᱞᱮᱥᱮᱫ ᱫᱚ ᱫᱟᱛᱨᱚᱢ ᱛᱮ ᱟᱫᱚ ᱟᱞᱮᱥᱮᱫ ᱦᱳᱭ ᱟᱯᱮ ᱥᱮᱫ ᱫᱚ ᱪᱮᱫ ᱛᱮᱠᱚ ᱤᱨ ᱜᱮᱭᱟ?
ᱟᱫᱚ ᱠᱚᱨᱟᱛ ᱛᱟᱨᱯᱚᱨᱮ ᱵᱷᱤᱱᱴᱤ ᱠᱟᱹᱴᱟᱹᱨᱤ
ᱟᱪᱪᱷᱟ ᱟᱪᱪᱷᱟ ᱟᱪᱪᱷᱟᱹ ᱟᱞᱮ ᱥᱮᱫ ᱫᱚ ᱚᱱᱟ ᱠᱚᱫᱚ ᱵᱟᱝ ᱧᱟᱢᱚᱜ ᱜᱮᱭᱟ᱾
ᱚᱸ ᱢᱟᱱᱮ ᱠᱚᱨᱟᱫ ᱠᱚᱛᱮ ᱠᱷᱟᱱ ᱠᱚᱨᱟᱛ ᱛᱮᱠᱷᱟᱱ ᱦᱟᱱᱟ ᱫᱷᱟᱨᱮ ᱢᱤᱫ ᱦᱚᱲ ᱮᱢ ᱥᱟᱵ ᱠᱟᱫᱟ ᱱᱚᱣᱟ ᱫᱷᱟᱨᱮ ᱢᱤᱫ ᱦᱚᱲ ᱮᱢ ᱥᱟᱵ ᱠᱟᱫᱟ ᱛᱟᱦᱚᱞᱮ ᱢᱤᱫ ᱥᱟᱶ ᱛᱮ ᱯᱩᱨᱟᱹ ᱤᱨ ᱤᱫᱤᱜ-ᱟ᱾ ᱜᱟᱰᱤ ᱠᱷᱚᱱᱟᱜ ᱫᱚ ᱚᱱᱟ ᱜᱮ ᱥᱩᱵᱤᱫᱷᱟ
ᱦᱮᱸ ᱦᱮᱸ ᱮᱠᱫᱚᱢ ᱮᱠᱫᱚᱢ ᱟᱫᱚ ᱚᱱᱟ ᱠᱚ ᱢᱟᱱᱮ ᱚᱱᱟ ᱚᱱᱟ ᱠᱚ ᱮᱠᱫᱚᱢ ᱤᱧ ᱟᱜᱩᱧ ᱢᱮᱥᱮ ᱤᱧ ᱵᱮᱱᱟᱣ ᱠᱟᱛᱮᱫ ᱛᱤᱱᱟᱹᱜ ᱜᱟᱱ ᱠᱟᱣᱰᱤ ᱞᱟᱜᱟᱜ-ᱟ ᱤᱧᱤᱧ ᱮᱢᱚᱜ-ᱟ᱾
ᱴᱷᱤᱠ ᱜᱮᱭᱟ ᱛᱤᱜᱟᱱᱟᱭ ᱟᱨ ᱵᱷᱤᱱᱴᱤ ᱛᱮᱫᱚ ᱟᱹᱰᱤ ᱡᱳᱨ ᱥᱩᱵᱤᱫᱷᱟ ᱵᱷᱤᱱᱴᱤ ᱛᱮ ᱤᱨ ᱡᱟᱦᱟᱸ ᱵᱷᱤᱱᱴᱤ ᱛᱮᱢ ᱤᱨ ᱫᱚ ᱚᱱᱟ ᱨᱮᱫᱚ ᱢᱟᱱᱮ ᱞᱟᱸᱜᱟ ᱵᱟᱢ ᱞᱟᱸᱜᱟᱜ-ᱟ, ᱡᱟᱦᱟᱸ ᱫᱟᱛᱨᱚᱢ ᱛᱮᱫᱚᱢ ᱞᱟᱸᱜᱟᱜ-ᱟ᱾ ᱠᱤᱱᱛᱩ ᱵᱷᱤᱱᱴᱤ ᱛᱮ ᱡᱚᱠᱷᱚᱱ ᱮᱢ ᱤᱨᱟ ᱛᱟᱵᱮᱨ ᱠᱟᱛᱮᱫ ᱠᱚ ᱤᱨᱟ ᱟᱞᱮ ᱥᱮᱫ ᱫᱚ ᱛᱟᱵᱮᱨ ᱠᱟᱛᱮᱫ
ᱚ ᱱᱚᱛᱮ ᱫᱚ ᱪᱮᱫ ᱮᱢ ᱞᱟᱹᱭᱟ ᱚᱛ ᱥᱚᱢᱟᱱ ᱜᱮᱛ ᱛᱟᱞᱮ ᱛᱚ ᱫᱩᱲᱩᱵ ᱫᱩᱲᱩᱵ ᱛᱮ ᱡᱤᱠᱤ ᱡᱤᱠᱤ ᱛᱮ ᱚᱱᱠᱟ ᱛᱮᱞᱮ ᱠᱚ ᱤᱨᱟ
ᱚᱱᱠᱟᱱ ᱵᱮᱯᱟᱨ ᱛᱟᱦᱚᱞᱮ ᱱᱚᱛᱮ ᱫᱚ ᱛᱟᱵᱮᱨ ᱛᱟᱵᱮᱨ ᱛᱮᱠᱚ ᱤᱨᱟ ᱛᱟᱨᱯᱚᱨᱮ ᱚᱸᱰᱮ ᱜᱮ ᱯᱟᱹᱴᱭᱟᱹ ᱠᱚ ᱟᱴᱮᱫ ᱠᱟᱜ-ᱟ ᱟᱨ ᱠᱚ ᱛᱟᱵᱮᱨ ᱠᱚᱜ-ᱟ ᱟᱨᱠᱚ ᱤᱨᱟ
ᱳ ᱟᱪᱪᱷᱟ ᱟᱪᱪᱷᱟ ᱟᱪᱪᱷᱟ
ᱦᱮᱸ ᱟᱨ ᱡᱟᱦᱟᱸᱭ ᱠᱚᱫᱚ ᱡᱩᱫᱤ ᱫᱷᱤᱨ ᱥᱮᱬᱟ ᱥᱮᱬᱟ ᱦᱟᱨᱟ ᱟᱠᱟᱱ ᱛᱟᱠᱚᱣᱟ ᱦᱩᱲᱩ ᱠᱚ ᱫᱟᱨᱮᱭ ᱠᱟᱱ ᱛᱟᱠᱚᱣᱟ ᱥᱮᱬᱟ ᱥᱮᱬᱟ ᱛᱟᱦᱚᱞᱮ ᱩᱱᱠᱩ ᱫᱚ ᱯᱟᱨᱠᱚᱢ ᱨᱮ ᱜᱤᱛᱤᱡ ᱠᱟᱛᱮᱫ ᱠᱚ ᱤᱨᱟ᱾ ᱵᱟᱝ ᱪᱮᱭᱟᱨ ᱨᱮ ᱫᱩᱲᱩᱵ ᱫᱩᱲᱩᱵ ᱛᱟᱨᱯᱚᱨᱮ ᱚᱱᱠᱟ ᱟᱹᱰᱤ ᱨᱚᱠᱚᱢ ᱠᱟᱛᱮᱫ ᱤᱨ
ᱟᱪᱪᱷᱟ ᱟᱪᱪᱷᱟ ᱟᱪᱪᱷᱟ ᱪᱷᱟ ᱟᱞᱮ ᱥᱮᱫ ᱫᱚ ᱚᱱᱟ ᱠᱚᱫᱚ ᱵᱟᱹᱱᱩᱜ ᱛᱚ ᱛᱟᱞᱦᱮ ᱢᱮᱨᱚᱢ ᱨᱮ ᱫᱮᱡ ᱫᱮᱡ ᱛᱮ ᱵᱷᱤᱲᱤ ᱨᱮ ᱡᱟᱯᱟᱜ ᱡᱟᱯᱟᱜ ᱛᱮ ᱚᱵᱟᱜ ᱚᱵᱟᱜ ᱛᱮ
ᱦᱮᱸ ᱦᱮᱸ ᱚ ᱦᱮᱸ ᱛᱚ ᱟᱨ ᱡᱟᱦᱟᱸ ᱚᱱᱮ ᱠᱚ ᱞᱟᱹᱭ ᱫᱟ ᱠᱟᱰᱟ ᱠᱟᱛ ᱛᱮ ᱠᱟᱰᱟ ᱠᱟᱛᱮᱫ ᱤᱨ ᱨᱮᱫᱚ ᱞᱟᱸᱜᱟ ᱜᱮ ᱵᱟᱢ ᱞᱟᱸᱜᱟᱜ-ᱟ ᱥᱮ ᱪᱮᱫ ᱞᱟᱹᱭ ᱟᱠᱚ ᱥᱟᱹᱨᱤ ᱥᱮ ᱮᱲᱮ ᱞᱟᱹᱭ ᱫᱟᱠᱚ ᱟᱯᱮ ᱥᱮᱫ ᱫᱚ ᱠᱟᱰᱟ ᱠᱟᱛᱮ ᱠᱚ ᱤᱨᱟ
ᱦᱮᱸ ᱮᱠᱫᱚᱢ ᱜᱮ ᱟᱫᱚ ᱠᱟᱰᱟ ᱠᱟᱛᱮᱫ ᱤᱨ ᱫᱚ ᱟᱫᱚ ᱚᱱᱟ ᱫᱚ ᱢᱤᱫ ᱢᱤᱫ ᱦᱚᱲ ᱛᱟᱦᱮᱸ ᱞᱟᱜᱟᱜ ᱥᱮ ᱥᱟᱶ ᱨᱮ ᱟᱢ ᱢᱤᱫ ᱦᱚᱲ ᱡᱩᱨᱤ ᱛᱟᱞᱦᱮ ᱚᱱᱟ ᱫᱚ ᱠᱟᱰᱟ ᱠᱟᱛᱮᱫ ᱤᱨ ᱜᱟᱱᱚᱜ-ᱟ ᱢᱚᱸᱡᱽ ᱠᱟᱭ ᱛᱮ
ᱦᱮᱸ ᱚᱱᱠᱟᱱ ᱵᱮᱯᱟᱨ ᱛᱟᱦᱚᱞᱮ ᱟᱨ ᱤᱭᱟᱹ ᱪᱮᱫ ᱠᱚ ᱟᱯᱮ ᱥᱮᱫ ᱫᱚ ᱛᱟᱦᱚᱞᱮ ᱦᱚᱨᱚ ᱨᱮᱱᱟᱜ ᱡᱩᱛᱟᱹ ᱧᱟᱢᱚᱜ ᱜᱮᱭᱟ ᱥᱮ ᱵᱟᱝ ᱦᱚᱨᱚ ᱨᱮᱱᱟᱜ ᱡᱩᱛᱟᱹ
ᱵᱟᱝ ᱜᱮ ᱱᱚᱛᱮ ᱫᱚ ᱱᱟᱹᱭ ᱠᱚᱫᱚ ᱟᱹᱰᱤ ᱥᱟᱺᱜᱤᱧ ᱜᱮᱭᱟ ᱛᱟᱦᱚᱞᱮ ᱦᱚᱨᱚ ᱠᱚᱦᱚᱸ ᱵᱟᱝ ᱠᱚ ᱧᱟᱢᱚᱜ ᱜᱮᱭᱟ ᱚᱱᱠᱟ ᱫᱚ
ᱚ ᱟᱞᱮ ᱥᱮᱫ ᱫᱚ ᱦᱚᱨᱚ ᱨᱮᱱᱟᱜ ᱡᱩᱛᱟᱹ ᱢᱮᱱᱟᱜ-ᱟ ᱛᱟᱦᱚᱞᱮ ᱫᱟᱫᱩ ᱪᱮᱫ ᱦᱚᱨᱚ ᱨᱮᱱᱟᱜ ᱡᱩᱛᱟᱹᱧ ᱤᱫᱤᱭ ᱟᱢᱟ ᱥᱮ ᱪᱮᱫ? ᱦᱟᱲᱟᱢ ᱦᱚᱲ ᱛᱚ ᱵᱟᱢ ᱛᱟᱲᱟᱢ ᱫᱟᱲᱮᱭᱟᱜ-ᱟ ᱛᱟᱦᱚᱞᱮ ᱦᱚᱨᱚ ᱨᱮᱱᱟᱜ ᱡᱩᱛᱟᱹ ᱦᱚᱨᱚᱜ ᱠᱟᱜ ᱢᱮ ᱟᱨ ᱟᱹᱰᱤ ᱪᱮᱦᱮᱨᱟᱢ ᱤᱨ ᱤᱫᱤᱭᱟ ᱪᱷᱚᱞᱠᱟᱣ ᱤᱫᱤᱭ ᱟᱢ
ᱦᱳᱭ
ᱦᱳᱭ
ᱛᱟᱦᱞᱮ ᱮᱠᱟᱞᱛᱮ ᱚᱱᱟ ᱤᱧ ᱞᱟᱹᱜᱤᱫ ᱟᱨ ᱜᱚᱲᱚᱢ ᱠᱚᱲᱟ ᱞᱟᱹᱜᱤᱫ ᱢᱤᱫᱴᱮᱱ ᱟᱹᱜᱩ ᱛᱚᱨᱟᱭ ᱢᱮ ᱛᱟᱦᱞᱮ ᱩᱱᱤ ᱫᱚ ᱵᱟᱯ
ᱦᱮᱸ ᱦᱮᱸ ᱴᱷᱤᱠ ᱜᱮᱭᱟ ᱮᱸᱰᱮᱠᱷᱟᱱ ᱡᱟᱜᱮ
ᱦᱩᱸ
ᱦᱳᱭ ᱚᱱᱠᱟᱱ ᱵᱮᱯᱟᱨ
ᱦᱮᱸ ᱟᱨ ᱡᱩᱫᱤ ᱟᱢᱟᱜ ᱞᱟᱜᱟᱜ ᱛᱟᱢ ᱠᱷᱟᱱ ᱢᱮᱨᱚᱢ ᱠᱚ ᱵᱷᱤᱲᱤ ᱠᱚ ᱰᱟᱝᱨᱤ ᱠᱚ ᱜᱟᱹᱭ ᱛᱚᱣᱟ
ᱢᱮᱨᱚᱢ ᱞᱟᱡ ᱡᱩᱫᱤᱢ ᱡᱳᱚᱜᱟᱲ ᱠᱤᱧᱟ ᱠᱟᱹᱴᱤᱡ ᱵᱷᱟᱜᱤ ᱠᱚᱜ ᱫᱚ ᱢᱮᱨᱚᱢ ᱞᱟᱡ ᱟᱹᱰᱤ ᱫᱤᱱ ᱵᱟᱹᱧ ᱡᱚᱢ ᱟᱠᱟᱫᱟ ᱢᱮᱨᱚᱢ ᱞᱟᱡ ᱛᱮᱠᱤ ᱦᱮᱸ ᱢᱮᱨᱚᱢ ᱞᱟᱡ ᱛᱤᱠᱤ ᱡᱚᱢ ᱟᱹᱰᱤ ᱫᱤᱱ ᱵᱟᱹᱧ ᱡᱚᱢ ᱵᱟᱲᱟ ᱟᱠᱟᱜᱼᱟ, ᱚᱱᱟᱜᱮ ᱡᱚᱢ ᱞᱮᱠᱷᱟᱱ ᱠᱟᱹᱴᱤᱡ ᱵᱷᱟᱹᱜᱤ ᱠᱚᱜ ᱛᱮ
ᱴᱷᱤᱠ ᱜᱮᱭᱟ ᱟᱢ ᱛᱤᱥᱮᱢ ᱦᱤᱡᱩᱜᱼᱟ ᱟᱢ ᱞᱟᱹᱭᱟᱹᱧᱟᱹ ᱚ ᱵᱟᱯᱞᱟ ᱨᱮᱢ ᱦᱤᱡᱩᱜ ᱠᱟᱱᱟ ᱥᱮ ᱦᱮᱸ ᱛᱟᱦᱚᱞᱮ ᱩᱱᱜᱤᱧ ᱵᱮᱵᱚᱥᱮᱛᱷᱟ ᱢᱟ ᱟᱞᱮ ᱥᱮᱫ ᱫᱚ ᱠᱚ ᱪᱮᱫ ᱞᱮᱠᱟᱭᱟ ᱞᱟᱹᱭ ᱟᱹᱧ ᱢᱮᱥᱮ ᱢᱮᱨᱚᱢ ᱞᱟᱡ ᱛᱮᱡ ᱠᱚ ᱛᱤᱠᱤᱭᱟ ᱥᱮ ᱚᱱᱟ ᱫᱚᱠᱚ ᱞᱟᱫ ᱞᱟᱫᱟ ᱯᱳᱭᱞᱳ ᱞᱟᱫ ᱞᱟᱫ ᱠᱟᱛᱮ ᱛᱟᱯᱚᱨᱮ ᱠᱚ ᱛᱤᱠᱤᱭᱟ ᱛᱟᱯᱚᱨᱮ ᱵᱷᱟᱹᱡᱽ ᱡᱤ ᱠᱟᱛᱮᱫ ᱟᱨ ᱢᱤᱫ ᱫᱷᱟᱣ ᱠᱚ ᱞᱟᱫᱟ ᱛᱟᱯᱚᱨᱮ ᱠᱚ ᱩᱛᱩᱭᱟ᱾
ᱚ ᱟᱞᱮᱥᱮᱫ ᱫᱚ ᱚᱱᱠᱟ ᱫᱚ ᱵᱟᱝ ᱟᱞᱮ ᱥᱮᱫ ᱫᱚ ᱢᱮᱨᱚᱢ ᱞᱟᱡ ᱠᱚ ᱚᱰᱩᱠ ᱠᱮᱫᱟ ᱛᱟᱨᱯᱚᱨᱮ ᱠᱚ ᱵᱚᱜᱚᱡ ᱠᱮᱫᱟ ᱚᱸᱰᱮ ᱢᱚᱥᱞᱟ ᱠᱚ ᱡᱚᱛᱚ ᱠᱤᱪᱷᱩ ᱠᱚ ᱮᱢᱟᱫᱟ ᱢᱟᱱᱮ ᱢᱮᱨᱚᱢ ᱞᱟᱡ ᱵᱷᱤᱛᱤᱨ ᱨᱮ ᱪᱮᱫ ᱠᱚ ᱛᱟᱦᱮᱸᱱᱟ ᱚᱱᱟ ᱠᱚ ᱢᱚᱥᱞᱟ ᱢᱤᱫ ᱥᱟᱶᱛᱮ ᱛᱮᱠᱚ ᱢᱟᱠᱷᱟᱣᱟ ᱟᱨᱠᱚ ᱛᱤᱠᱮᱭᱟ᱾ ᱛᱤᱠᱤ ᱠᱟᱛᱮᱜ ᱯᱚᱨᱮ ᱛᱮᱠᱚ ᱡᱚᱢᱟ
ᱦᱚᱸ
ᱦᱳᱭ ᱫᱚᱢᱮ ᱥᱤᱵᱤᱞ
ᱦᱮᱸ ᱟᱸᱡᱚᱢ ᱵᱟᱲᱟ ᱟᱠᱟᱜ ᱜᱤᱭᱟᱹᱧ ᱚᱱᱛᱮ ᱦᱚᱸ
ᱦᱩᱸ ᱦᱩᱸ
ᱞᱟᱫᱽ ᱛᱮᱠᱚ ᱡᱚᱢᱟ ᱢᱮᱱᱛᱮ ᱟᱫᱚ ᱩᱱᱟᱹᱜ ᱥᱤᱵᱤᱞᱟ ᱢᱮᱱᱛᱮ ᱵᱟᱹᱧ ᱵᱟᱲᱟᱭᱮᱜ ᱛᱟᱦᱮᱸᱜᱼᱟ
ᱚ ᱦᱚ ᱠᱷᱟᱱ ᱵᱮᱯᱟᱨ ᱛᱟᱦᱞᱮ
ᱦᱳᱭ ᱟᱫᱚ ᱪᱮᱫ ᱮᱢ ᱪᱤᱠᱟᱹ ᱫᱟᱲᱮᱭᱟᱜᱼᱟ ᱟᱫᱚ ᱚᱱᱛᱮ ᱚᱱᱛᱮ ᱦᱚᱸ ᱟᱞᱟᱫᱟ ᱟᱯᱮ ᱫᱤᱥᱚᱢ ᱟᱨ ᱱᱚᱛᱮ ᱟᱞᱮ ᱫᱤᱥᱚᱢ ᱦᱚᱸ ᱟᱹᱰᱤ ᱟᱞᱟᱫᱟ ᱜᱮᱭᱟ ᱥᱮ
ᱦᱮᱸ ᱚᱱᱠᱟᱱᱟᱜ ᱵᱮᱯᱟᱨ ᱛᱟᱦᱚᱞᱮ ᱫᱟᱫᱩ ᱟᱞᱮᱥᱮᱫ ᱛᱟᱦᱚᱞᱮ ᱛᱤᱥᱮᱢ ᱦᱤᱡᱩᱜᱼᱟ
ᱦᱚᱸᱜ ᱳᱭ ᱛᱚ ᱡᱚᱠᱷᱚᱱ ᱱᱮᱣᱛᱟ ᱱᱮᱣᱛᱟ ᱜᱤᱨᱟᱹ ᱮᱢᱤᱧ ᱪᱟᱞᱟᱜᱼᱟ
ᱦᱮᱸ ᱦᱮᱸ
ᱩᱱ ᱩᱱᱤᱧ ᱧᱮᱞ ᱛᱚᱨᱟᱭᱟ ᱟᱨ ᱢᱮᱨᱚᱢ ᱞᱟᱡ ᱛᱮ ᱦᱚᱸ ᱩᱱᱜᱮᱧ ᱤᱫᱤ ᱛᱚᱨᱟᱭᱟ ᱛᱟᱦᱚᱞᱮ ᱩᱱ ᱵᱮᱵᱚᱥᱛᱷᱟ ᱠᱟᱛᱮᱜ ᱡᱚᱢ ᱦᱚᱪᱚᱧ ᱛᱟᱞᱟᱝ ᱢᱮ ᱦᱟᱸᱜ
ᱦᱮᱸ ᱴᱷᱤᱠ ᱜᱮᱭᱟ
ᱦᱳᱭ ᱟᱨ ᱢᱮᱱᱠᱷᱟᱱ ᱟᱨ ᱪᱮᱜ ᱤᱧ ᱞᱟᱹᱭᱟ ᱜᱚᱲᱚᱢ ᱠᱚᱲᱟ ᱟᱹᱰᱤ ᱦᱩᱴ ᱦᱩᱴᱤᱧ ᱜᱮᱭᱟ ᱦᱩᱴᱤᱧ ᱩᱢᱮᱨ ᱨᱮᱜᱮ ᱵᱟᱯᱞᱟᱜ ᱠᱟᱱᱟᱭ ᱟᱫᱚ ᱤᱧᱦᱚᱸ ᱠᱩᱥᱤᱜᱮ ᱡᱷᱚᱛᱚ ᱦᱚᱲᱠᱚ ᱠᱩᱥᱤ ᱟᱠᱟᱱᱟ ᱛᱟᱦᱚᱞᱮ ᱟᱫᱚ ᱚᱱᱟ ᱛᱤᱨ ᱜᱤᱧ ᱞᱟᱹᱭᱮᱫᱟ ᱩᱱᱤ ᱡᱚᱠᱷᱚᱱ ᱵᱟᱯᱞᱟᱜ ᱠᱟᱱᱟᱭ ᱤᱧ ᱦᱚᱧ ᱞᱟᱹᱭᱟ ᱟᱨ ᱢᱤᱫᱴᱮᱱ ᱢᱟᱢᱟ ᱟᱭᱳᱧ ᱟᱹᱜᱩᱭᱮᱭᱟ ᱟᱫᱚ ᱱᱩᱠᱩ ᱫᱚ ᱵᱟᱝ ᱦᱳᱭ ᱟᱫᱚ ᱵᱟᱝᱠᱚ ᱨᱮᱵᱮᱱᱚᱜ ᱠᱟᱱᱟ ᱢᱟᱢᱟ ᱛᱟᱠᱚ
ᱟᱫᱚ ᱛᱟᱦᱚᱞᱮ ᱩᱠᱩ ᱩᱠᱩ ᱛᱮ ᱵᱟᱯᱞᱟᱜ ᱢᱮ ᱫᱟᱫᱩ
ᱩᱠᱩ ᱩᱠᱩ ᱛᱮᱧ ᱵᱟᱯᱞᱟᱜᱼᱟ ᱛᱚ ᱟᱫᱚ ᱢᱟᱢᱟ ᱟᱭᱳ ᱵᱟᱭ ᱵᱟᱹᱜᱮᱟᱹᱧ ᱫᱚ ᱤᱧ ᱥᱟᱶ ᱛᱮᱜᱮ ᱛᱟᱦᱮᱸᱱᱟᱭ
ᱚᱱᱟᱮ ᱜᱮ ᱛᱚ ᱦᱮᱸ ᱦᱮᱸ
ᱟᱫᱚ ᱚᱱᱟ ᱠᱷᱟᱹᱛᱤᱨ ᱜᱤᱧ ᱞᱟᱹᱭᱮᱫᱟ ᱢᱤᱫ ᱥᱟᱸ ᱛᱮᱜᱮ ᱵᱟᱯᱞᱟ ᱟᱫᱚ ᱵᱟᱝᱠᱚ ᱨᱮᱵᱮᱱᱚᱜ ᱠᱟᱱᱟ ᱥᱮ ᱞᱟᱹᱭᱮᱫ ᱫᱚᱠᱚ ᱦᱮᱸ ᱱᱚᱸᱰᱮ ᱛᱟᱦᱮᱸᱱᱟᱭ
ᱦᱩᱸ
ᱦᱤ ᱦᱤᱨᱚᱢ ᱥᱤᱠᱲ ᱫᱚ ᱪᱤᱠᱟᱹᱛᱮ ᱥᱟᱦᱟᱣᱟᱭ